ᱦᱮᱞᱳ᱾ ᱦᱮᱸ ᱜᱚᱝᱠᱮ ᱡᱚᱦᱟᱨ ᱡᱚᱦᱟᱨ᱾
ᱪᱮᱫ ᱠᱚ ᱪᱤᱠᱟᱹᱭ ᱦᱩᱭᱩᱜ ᱠᱟᱱᱟ ᱚᱝᱠᱮ?
ᱮᱹᱭ ᱜᱚᱝᱠᱮ ᱱᱚᱜᱼᱚᱭ ᱫᱟᱠᱟ ᱠᱚ ᱡᱚᱢ ᱵᱟᱲᱟ ᱠᱟᱛᱮᱫ ᱫᱩᱲᱩᱵ ᱵᱟᱲᱟ ᱦᱩᱭ ᱟᱠᱟᱱᱟ᱾
ᱟᱪᱪᱷᱟ ᱛᱟᱦᱞᱮ ᱛᱩᱯᱩ ᱠᱚᱫᱚ ᱠᱚᱢᱯᱞᱤᱴ?
ᱦᱮᱸ ᱦᱮᱸ ᱛᱩᱯᱩ ᱵᱟᱲᱟ ᱠᱟᱛᱮᱫ ᱜᱮ, ᱡᱚᱢ ᱵᱟᱲᱟ ᱠᱟᱛᱮᱜ ᱦᱜ ᱱᱚᱜ-ᱚᱭ ᱫᱩᱲᱩᱵ ᱵᱟᱲᱟ ᱦᱩᱭ ᱠᱟᱱᱟ᱾
ᱟᱪᱪᱷᱟ᱾ ᱟᱹᱞᱤᱧ ᱦᱚᱸ ᱜᱚᱝᱠᱮ ᱛᱩᱯᱩ ᱠᱚ ᱡᱚᱢ ᱵᱟᱲᱟ ᱠᱚ ᱠᱚᱢᱯᱞᱤᱴ ᱠᱟᱛᱮᱫ ᱦᱚᱸᱜ-ᱚᱭᱞᱤᱧ ᱫᱩᱲᱩᱵ ᱠᱟᱱᱟ᱾
ᱟᱪᱪᱷᱟ ᱟᱪᱪᱷᱟ᱾
ᱛᱚ, ᱜᱚᱝᱠᱮ ᱱᱟᱯᱟᱭ ᱜᱮᱭᱟᱵᱮᱱ ᱛᱚ?
ᱦᱮᱸ ᱜᱚᱝᱠᱮ ᱱᱟᱯᱟᱭ ᱜᱮ᱾
ᱟᱪᱪᱷᱟ ᱟᱫᱚ ᱚᱲᱟᱜ ᱠᱚᱨᱮ ᱥᱟᱱᱟᱢ ᱠᱚᱜᱮ ᱱᱟᱯᱟᱭ ᱜᱮ?
ᱦᱩᱸ ᱦᱩᱸ ᱥᱟᱱᱟᱢ ᱠᱚ ᱱᱟᱯᱟᱭ ᱵᱟᱲᱟ ᱜᱮ ᱟᱨ ᱟᱹᱵᱤᱱ ᱨᱮᱱ ᱫᱚ?
ᱟᱹᱞᱤᱧ ᱨᱮᱦᱚᱸ ᱚᱲᱟᱜ ᱠᱚᱨᱮ ᱫᱚ ᱥᱟᱱᱟᱢ ᱦᱚᱲᱜᱮ ᱱᱤᱛ ᱦᱟᱹᱵᱤᱡ ᱫᱚ ᱱᱟᱭᱜᱮ ᱱᱟᱯᱟᱭ ᱜᱮ ᱢᱮᱱᱟᱜ ᱠᱚᱣᱟ ᱟᱨ ᱚᱱᱠᱟᱜᱮ ᱱᱟᱭᱛᱮ ᱱᱟᱯᱟᱭ ᱛᱮᱵᱚᱱ ᱛᱟᱦᱮᱱ ᱢᱟ ᱦᱮᱸ ᱥᱮ᱾
ᱦᱳᱭ ᱦᱳᱭ ᱦᱳᱭ᱾
ᱛᱚᱵᱮ ᱜᱚᱝᱠᱮ ᱛᱤᱦᱤᱧ ᱫᱚ ᱦᱟᱸᱜ-ᱚᱭ ᱚᱠᱟ ᱴᱚᱯᱤᱠ ᱱᱤᱭᱮᱞᱟᱝ ᱜᱟᱯᱟᱞ ᱢᱟᱨᱟᱜ-ᱟ?
ᱟᱪᱪᱷᱟ ᱜᱚᱝᱠᱮ ᱛᱮᱦᱮᱧ ᱫᱚ ᱱᱚᱝᱠᱟ ᱫᱚᱞᱟᱝ ᱜᱟᱯᱟᱞ ᱢᱟᱨᱟᱜ-ᱟ᱾ ᱡᱚᱢ-ᱧᱩ ᱵᱟᱨᱮ ᱛᱮ, ᱡᱚᱢ-ᱧᱩ ᱵᱟᱨᱟᱭ ᱛᱮᱞᱟᱝ ᱜᱟᱯᱟᱞᱢᱟᱨᱟᱜ-ᱟ᱾
ᱡᱚᱢ-ᱧᱩ ᱵᱟᱟᱨᱮᱛᱮ᱾
ᱦᱳᱭ ᱦᱳᱭ᱾
ᱟᱪᱪᱷᱟ᱾ ᱛᱚ, ᱜᱚᱜᱠᱮ ᱡᱚᱢ-ᱧᱩ ᱵᱟᱨᱮ ᱛᱮᱫᱚ ᱦᱟᱸᱜ᱾ ᱯᱳᱭᱞᱳᱧ ᱮᱦᱚᱵᱮᱜ ᱛᱟᱞᱟᱝᱟ ᱡᱚ ᱵᱤᱞᱤ ᱠᱷᱚᱱ᱾
ᱦᱮᱸ ᱦᱮᱸ, ᱦᱳᱭ ᱦᱳᱭ᱾
ᱛᱚ, ᱟᱵᱚᱣᱟᱜ ᱱᱚᱣᱟ ᱡᱚ ᱵᱤᱞᱤ ᱥᱤᱡᱤᱱ ᱢᱟ ᱮᱸ ᱩᱞ ᱥᱤᱡᱤᱱ ᱥᱮ ᱱᱚᱣᱟ ᱠᱩᱫᱽ ᱵᱤᱞᱤ ᱱᱚᱣᱟ ᱠᱚ ᱦᱟᱸᱜ ᱡᱚᱢ ᱦᱩᱭᱱᱟ ᱟᱨᱦᱚᱸ ᱡᱮᱢᱚᱱ ᱛᱮᱹᱨᱮᱹᱞ ᱵᱤᱞᱤ ᱱᱚᱣᱟ ᱫᱚ ᱟᱫᱚ ᱛᱮᱹᱨᱮ ᱞ ᱵᱤᱞᱤ ᱫᱚ ᱵᱟᱝ ᱡᱚᱢ ᱦᱩᱭ ᱠᱟᱱᱟ ᱛᱮᱹᱨᱮᱹᱞ ᱵᱮᱞᱮ ᱫᱚ ᱱᱚᱣᱟ ᱫᱚ ᱱᱚᱣᱟ ᱫᱷᱟ ᱫᱚ ᱦᱟᱸᱜ ᱦᱳᱭ ᱜᱮ ᱟᱹᱣᱨᱤ ᱡᱚᱜ-ᱟ᱾ ᱟᱸ, ᱠᱤᱪᱷᱩ ᱠᱤᱪᱷᱩ ᱡᱟᱭᱜᱟ ᱨᱮ ᱡᱚ ᱠᱟᱱᱟ ᱠᱤᱪᱷᱩ ᱠᱤᱪᱷᱩ ᱡᱟᱭᱜᱟ ᱨᱮᱫᱚ ᱵᱟᱝ ᱡᱚ ᱠᱟᱱᱟ᱾ ᱟᱰᱤ ᱟᱰᱤ ᱡᱟᱭᱜᱟ ᱨᱮ ᱫᱚ ᱡᱚ ᱠᱟᱱᱟ, ᱟᱰᱤ ᱟᱰᱤ ᱡᱟᱭᱜᱟ ᱨᱮ ᱵᱟᱝ ᱡᱚ ᱠᱟᱱᱟ᱾ ᱛᱚ ᱚᱱᱠᱟ ᱜᱮ ᱦᱟᱸᱜ ᱮᱸ ᱡᱟᱦᱟᱸ ᱛᱟᱞᱮ ᱵᱮᱞᱮ ᱠᱚ ᱟᱵᱚᱣᱟᱜ ᱱᱚᱣᱟ ᱠᱚᱫᱚ ᱡᱚᱢ ᱦᱩᱭᱱᱟ ᱱᱚᱣᱟ ᱛᱟᱞᱮ ᱫᱚ ᱢᱤᱫ ᱥᱤᱡᱮᱱ ᱜᱮ ᱧᱟᱢᱚᱜ-ᱟ᱾ ᱡᱮᱢᱚᱱ ᱠᱩᱪᱤ ᱨᱮ ᱦᱚᱸ ᱢᱤᱫ ᱫᱷᱟᱣ ᱠᱚ ᱡᱚᱢᱟ ᱛᱟᱯᱚᱨᱮ ᱚᱱᱟ ᱵᱮᱞᱮ ᱞᱮᱱᱠᱷᱟᱱ ᱵᱮᱞᱮ ᱨᱮ ᱵᱮᱞᱮ ᱠᱟᱛᱮᱫ ᱚᱱᱟ ᱯᱷᱩᱨᱩᱞᱤᱝ ᱠᱟᱛᱮᱫ ᱠᱚ ᱡᱚᱢᱟ, ᱯᱷᱩᱨᱩᱞᱤ ᱤᱥᱤᱱ ᱠᱟᱛᱮᱫ᱾ ᱛᱟᱨᱯᱚᱨᱮ ᱦᱟᱸᱜ ᱚᱱᱟ ᱟᱵᱟᱨ ᱡᱟᱦᱟᱸᱢ ᱜᱤᱰᱤ ᱠᱟᱜ ᱚᱱᱟ ᱠᱷᱚᱱ ᱜᱮ ᱟᱵᱟᱨ ᱦᱟᱸᱜ ᱢᱤᱫᱴᱟᱝ ᱵᱟᱦᱟ ᱞᱮᱠᱟ ᱛᱳᱭᱨᱤᱜ-ᱟ ᱚᱱᱟ ᱵᱷᱤᱛᱤᱨ ᱨᱮ ᱛᱮᱭᱟᱨᱚᱜ-ᱟ ᱚᱱᱟ ᱦᱚᱸᱠᱚ ᱞᱟᱹᱭᱟ ᱛᱟᱞᱤ ᱯᱚᱴᱠᱚᱡ, ᱚᱱᱟ ᱛᱟᱞᱤ ᱯᱚᱴᱠᱚᱡ ᱦᱚᱸᱠᱚ ᱡᱚᱢᱟ᱾ ᱛᱚ ᱛᱟᱞᱮ ᱨᱮᱱᱟᱜᱼᱼ ᱟᱫᱚ ᱦᱚᱜᱼᱚ ᱱᱚᱣᱟ ᱯᱮ ᱞᱮᱠᱟ ᱛᱮᱜᱮ ᱡᱚᱢ ᱦᱩᱭ ᱠᱟᱱᱟ ᱛᱟᱞᱮ ᱫᱚ᱾ ᱟᱨ ᱱᱚᱝᱠᱟ ᱠᱩᱫᱽ ᱠᱚ ᱩᱞᱼᱼ ᱠᱚ ᱱᱚᱣᱟ ᱠᱚᱦᱚᱸ ᱡᱚᱢ ᱦᱩᱭ ᱠᱟᱱᱟ ᱟᱨ ᱡᱮᱢᱚᱱᱼᱼ ᱟᱵᱚ ᱟᱧᱡᱤᱨ ᱵᱮᱞᱮ ᱡᱟᱦᱟᱸ ᱯᱤᱨᱭᱳᱨᱤ᱾ ᱚᱱᱟ ᱠᱚ ᱡᱚᱢ ᱦᱩᱭ ᱠᱟᱱᱟ ᱠᱟᱭᱨᱟ ᱵᱤᱞᱤ ᱦᱮᱸ ᱥᱮ᱾ ᱛᱟᱯᱚᱨᱮ ᱱᱚᱛᱮᱼᱼ ᱟᱢᱟᱜ ᱰᱨᱟᱭᱜᱟᱱ ᱯᱷᱚᱞ ᱱᱚᱣᱟ ᱰᱨᱟᱭᱜᱟᱱ ᱯᱷᱚᱞ ᱫᱚ ᱮᱜᱼᱼ ᱟᱹᱰᱤ ᱦᱚᱲ ᱟᱠᱚ ᱚᱲᱟᱜ ᱨᱮᱜᱮ ᱠᱚ ᱫᱟᱨᱮ ᱠᱚᱠᱚ ᱨᱚᱦᱚᱭ ᱠᱟᱜᱼᱟ᱾ ᱱᱚᱣᱟ ᱰᱨᱟᱭᱜᱚᱱ ᱯᱷᱚᱞ ᱫᱟᱨᱮ ᱨᱮᱼᱼ ᱢᱟᱱᱮ ᱠᱟᱴᱟ ᱠᱟᱴᱟ ᱴᱟᱭᱤᱯ ᱛᱟᱦᱮᱸᱱᱟ ᱢᱟᱱᱮ ᱡᱟᱹᱱᱩᱢ ᱛᱟᱦᱮᱸᱱᱟ ᱾ ᱦᱮᱸ ᱥᱮ ᱯᱟᱹᱴᱤᱜᱼᱟ, ᱦᱳᱭ ᱚᱝᱠᱟ ᱟᱨ ᱰᱨᱟᱭᱜᱮᱱ ᱯᱷᱚᱞ ᱫᱚ ᱦᱟᱸᱜ ᱟᱹᱰᱤᱼᱼ ᱮᱸ ᱪᱚᱨᱚᱠ ᱟᱹᱰᱤ ᱱᱟᱯᱟᱭ ᱜᱮ ᱧᱮᱞᱚᱜᱼᱟ, ᱧᱮᱞ ᱡᱚᱝ ᱛᱮ᱾
ᱦᱩᱸ ᱦᱩᱸ ᱾
ᱱᱟᱯᱟᱭ ᱥᱟᱦᱤᱡ ᱧᱮᱞᱚᱜᱼᱟ, ᱜᱳᱞᱟᱯᱤ ᱜᱮ ᱦᱮᱸᱥᱮ᱾ ᱛᱚ ᱚᱱᱟ ᱰᱨᱟᱭᱜᱮᱱ ᱯᱷᱚᱞ ᱦᱚᱸᱼᱼ ᱦᱚᱲᱢᱚ ᱯᱚᱠᱠᱷᱮ ᱫᱚ ᱡᱚᱢ ᱫᱚ ᱵᱷᱟᱜᱮᱭᱟ᱾
ᱦᱮᱸ᱾
ᱟᱨ ᱱᱚᱛᱮ ᱰᱟᱵ᱾ ᱱᱟᱲᱠᱳᱞ ᱱᱚᱣᱟ ᱠᱚ ᱱᱟᱨᱠᱮᱞ ᱠᱚ ᱱᱚᱣᱟ ᱠᱚᱫᱚ ᱢᱮᱱᱟᱜ ᱜᱮᱭᱟ ᱯᱮᱨᱟᱭ᱾ ᱟᱹᱰᱤ ᱜᱮ ᱦᱟᱸᱜ ᱡᱚᱢ ᱠᱚ ᱦᱩᱭᱩᱜ ᱜᱮᱭᱟ᱾ ᱛᱚ ᱱᱚᱝᱠᱟ ᱡᱟᱦᱟᱸ᱾ ᱠᱚ ᱢᱟᱱᱮ ᱵᱤᱨ ᱠᱚᱨᱮ ᱟᱵᱚᱣᱟᱜ ᱡᱚᱢᱟᱜ᱾ ᱠᱚ ᱢᱟᱱᱮ ᱡᱚᱜ ᱜᱮᱭᱟ᱾ ᱦᱳᱭ ᱚᱱᱠᱟᱱᱟᱜ᱾ ᱡᱚᱢᱟᱜ ᱫᱚ ᱡᱟᱦᱟᱸᱭ ᱵᱤᱨ ᱫᱤᱥᱚᱢ ᱨᱮᱠᱚ ᱛᱟᱦᱮᱸᱱᱟ ᱥᱮ᱾
ᱦᱮᱸ ᱦᱮᱸ᱾
ᱩᱱᱠᱩ ᱫᱚ ᱦᱟᱸᱜ ᱚᱱᱟ ᱵᱟᱨᱮ ᱛᱮᱫᱚ ᱱᱟᱯᱟᱭ ᱠᱚ ᱵᱟᱰᱟᱭᱟ ᱥᱮ ᱚᱱᱟ ᱠᱚᱠᱚ ᱡᱚᱢ ᱠᱟᱫᱟ᱾ ᱡᱮᱢᱚᱱ ᱪᱮᱫ ᱠᱟᱹᱲᱩ ᱵᱮᱞᱮ᱾ ᱛᱟᱯᱚᱨᱮ ᱠᱩᱲᱤᱫ ᱨᱟᱢᱟ᱾ ᱛᱟᱯᱚᱨᱮᱼᱼ ᱰᱤᱰᱷᱳᱲᱤ᱾ ᱟᱨᱦᱚᱸ ᱮᱢᱟᱱ ᱮᱢᱟᱱ ᱠᱚ ᱢᱮᱱᱟᱜᱼᱟ ᱡᱚᱢᱟᱜ᱾ ᱦᱮᱸᱥᱮ ᱛᱚ ᱱᱚᱝᱠᱟᱱ ᱡᱚᱢᱟᱜ ᱵᱟᱨᱮᱛᱮᱼᱼ ᱡᱩᱫᱤ ᱟᱵᱮᱱ ᱠᱤᱪᱷᱩ ᱵᱮᱱᱼᱼ ᱵᱟᱰᱟᱭ ᱠᱷᱟᱱ ᱥᱮ ᱟᱵᱮᱱ ᱵᱮᱱ ᱡᱚᱢ ᱠᱟᱫᱟ᱾ ᱡᱚᱢ ᱠᱟᱛᱮᱜ ᱪᱮᱫ ᱞᱮᱠᱟ ᱵᱮᱱ ᱵᱩᱡᱷᱟᱹᱣ ᱠᱟᱫᱟ? ᱦᱚᱸᱜᱼᱚ ᱱᱚᱣᱟ ᱵᱟᱨᱮ ᱛᱮ ᱢᱤᱫ ᱵᱟᱨ ᱠᱟᱛᱷᱟ ᱟᱹᱞᱤᱧ ᱞᱟᱹᱭ ᱥᱟᱰᱮ ᱟᱹᱞᱤᱧ ᱵᱮᱱ ᱜᱚᱢᱠᱮ।
ᱦᱮᱸ ᱟᱹᱰᱤ ᱱᱟᱯᱟᱭ ᱟᱹᱰᱤ ᱱᱟᱯᱟᱭ ᱟᱹᱰᱤ ᱱᱟᱯᱟᱭ ᱵᱤᱱ ᱢᱮᱱ ᱠᱟᱜᱼᱟ।
ᱟᱪᱪᱷᱟ।
ᱛᱚ ᱟᱹᱞᱤᱧ ᱫᱚ ᱦᱟᱸᱜ ᱡᱩᱫᱤ ᱞᱤᱧ ᱞᱟᱹᱭᱟ ᱟᱞᱮ ᱥᱮᱫ ᱥᱮ ᱡᱟᱦᱟᱸ ᱪᱮᱫ ᱟᱞᱮ ᱱᱚᱛᱮ ᱵᱤᱨ ᱠᱚᱨᱮ ᱪᱮᱫ ᱠᱚ ᱡᱚ ᱵᱤᱞᱤ ᱠᱚ ᱢᱮᱱᱟᱜᱼᱟ, ᱦᱮᱸᱥᱮ ᱟᱨ ᱪᱮᱫ ᱡᱚ ᱵᱤᱞᱤ ᱠᱚ ᱤᱧ ᱡᱚᱢ ᱟᱠᱟᱫᱟ?
ᱦᱳᱭ।
ᱟᱫᱚ ᱟᱞᱮ ᱥᱮᱫ ᱫᱚ ᱱᱚᱝᱠᱟ ᱯᱟᱹᱦᱤᱞ ᱠᱷᱚᱱᱟᱜ ᱜᱮ ᱢᱟᱱᱮ ᱟᱵᱚᱨᱮᱱ ᱦᱟᱯᱲᱟᱢ ᱠᱚᱠᱚ ᱡᱚᱢ ᱟᱹᱜᱩ ᱠᱟᱜᱼᱟ ᱦᱮᱸ ᱥᱮ।
ᱦᱳᱭ ᱦᱳᱭ।
ᱟ ᱡᱚᱢ ᱠᱟᱛᱮᱜ ᱩᱱᱠᱩ ᱦᱚᱸ ᱟᱵᱚ ᱠᱚ ᱥᱮ ᱟᱠᱚ ᱨᱮᱱ ᱜᱚᱲᱚᱢ ᱜᱤᱫᱽᱨᱟᱹ ᱠᱚᱠᱚ ᱞᱟᱹᱭ ᱵᱟᱲᱟ ᱠᱟᱜ ᱠᱚᱣᱟ ᱡᱮ ᱵᱟᱹᱵᱩ ᱱᱚᱣᱟ ᱠᱚ ᱡᱚᱢ ᱫᱚ ᱟᱹᱰᱤ ᱱᱟᱯᱟᱭᱟ ᱥᱮ ᱟᱹᱰᱤ ᱵᱷᱟᱹᱜᱤᱭᱟ। ᱡᱮᱢᱚᱱ ᱚᱱᱠᱟ ᱵᱤᱨ ᱨᱮ ᱢᱮᱱᱟᱜ ᱟᱠᱟᱫ᱾ ᱦᱮᱸ ᱥᱮ ᱠᱤᱫᱩ, ᱟᱲᱟᱜ ᱢᱟᱴᱷᱟ, ᱟᱲᱟᱜ ᱦᱮᱸ ᱥᱮ ᱡᱩᱱ, ᱟᱲᱩ ᱠᱷᱟᱢ ᱟᱲᱩ ᱵᱟᱣᱞᱟ ᱟᱲᱩ ᱦᱮᱸ ᱥᱮ ᱛᱟᱭᱚᱢ, ᱛᱤᱨᱤᱞ, ᱛᱟᱨᱚᱵ, ᱚᱱᱠᱟᱜᱮ ᱢᱮᱨᱞᱮᱡ ᱵᱤᱞᱤ ᱠᱚ ᱢᱮᱱᱟᱜ ᱟᱠᱟᱫ ᱟᱭᱢᱟ ᱞᱮᱠᱟᱱ ᱡᱚᱼᱵᱤᱞᱤ᱾ ᱞᱟᱹᱭᱟ ᱠᱚ ᱡᱮ ᱱᱚᱣᱟ ᱠᱚ ᱡᱚᱢ ᱞᱮᱠᱷᱟᱱ ᱵᱟᱹᱵᱩ ᱟᱹᱰᱤ ᱦᱚᱲᱢᱚ ᱠᱚ ᱱᱟᱯᱟᱭ ᱜᱮ ᱛᱟᱦᱮᱱᱟ ᱦᱮᱸᱥᱮ ᱟᱨ ᱚᱱᱠᱟ ᱜᱮ ᱦᱩᱸ ᱟᱨ ᱱᱚᱝᱠᱟ ᱡᱮᱢᱚᱱ ᱢᱮᱱᱟᱜ ᱟᱠᱟᱫ ᱱᱚᱝᱠᱟ ᱟᱹᱛᱩ ᱫᱷᱟᱨᱮᱼᱼ ᱠᱚᱨᱮ ᱦᱚᱸ ᱫᱟᱨᱮ ᱠᱚᱜᱼᱟ ᱡᱟᱦᱟᱸ ᱠᱷᱤᱡᱩᱨ, ᱠᱚ ᱛᱟᱞᱮ, ᱠᱚ ᱚᱱᱟ ᱰᱟᱹᱰᱟᱹᱲᱤ ᱵᱤᱞᱤ ᱠᱚ ᱦᱮᱸ ᱥᱮ ᱵᱟᱹᱨᱩ ᱵᱤᱞᱤ ᱠᱚ
ᱦᱳᱭ
ᱦᱳᱭ ᱱᱚᱝᱠᱟᱱᱟᱜ ᱠᱚ ᱡᱚᱜ ᱜᱮᱭᱟ ᱟᱫᱚ ᱱᱚᱜᱼᱚ ᱱᱟ ᱦᱟᱜ ᱵᱟᱹᱨᱩ ᱵᱤᱞᱤ ᱫᱚ ᱱᱚᱜᱼ ᱱᱚᱣᱟ ᱥᱤᱡᱤᱱ ᱨᱮᱜᱮ ᱡᱚᱜ ᱟᱠᱟᱱᱟ ᱟᱨ ᱠᱷᱤᱡᱩᱨ ᱵᱤᱞᱤ ᱦᱟᱸᱜ ᱦᱮᱸ ᱥᱮ᱾
ᱟᱪᱪᱷᱟ᱾
ᱟᱫᱚ ᱡᱩᱫᱤ ᱦᱟᱸᱜ ᱵᱟᱹᱨᱩ ᱵᱤᱞᱤ ᱫᱚ ᱡᱩᱫᱤ ᱵᱤᱱ ᱡᱚᱢᱟ ᱟᱹᱰᱤ ᱱᱟᱯᱟᱭ ᱵᱤᱱ ᱵᱩᱡᱷᱣᱟ ᱚᱱᱟ ᱫᱚᱼᱼ ᱚᱱᱟ ᱡᱚᱡᱚ ᱡᱚᱡᱚ ᱫᱷᱟᱨᱟ ᱵᱩᱡᱷᱟᱹᱜᱼᱟ ᱵᱩᱞᱩᱝ ᱢᱟᱨᱤᱧ ᱢᱮᱥᱟ ᱛᱮ ᱠᱚ ᱡᱚᱢ ᱜᱮᱭᱟ ᱦᱮᱸ ᱥᱮ
ᱟᱪᱪᱷᱟ᱾
ᱟᱹᱰᱤ ᱪᱚᱨᱚᱠ ᱢᱤᱫᱴᱮᱱ ᱢᱟᱫ ᱴᱷᱚᱸᱜᱟ ᱢᱟᱜ ᱠᱟᱜ ᱟᱢ, ᱚᱱᱟ ᱢᱟᱜ ᱴᱷᱚᱸᱜᱟ ᱨᱮ ᱵᱟᱹᱨᱩ ᱵᱤᱞᱤᱢ ᱥᱟᱸᱵᱟᱣᱟ ᱟᱨ ᱵᱩᱞᱩᱝ ᱢᱟᱹᱨᱤᱪ ᱮᱢ ᱠᱟᱛᱮᱜᱼᱼ ᱢᱟᱱᱮ ᱥᱚᱜᱚᱭ ᱟᱠᱚ ᱦᱮᱸᱥᱮ ᱚᱱᱠᱟᱛᱮ ᱡᱚᱢ ᱡᱚᱢ ᱟᱠᱟᱜ ᱞᱤᱧ ᱟᱹᱰᱤ ᱡᱩᱛ ᱵᱩᱡᱷᱟᱹᱜᱼᱟ ᱟᱹᱰᱤ ᱪᱚᱨᱚᱠ ᱟᱫᱚ ᱟᱹᱵᱤᱱ ᱫᱚᱵᱤᱱ ᱡᱚᱢ ᱵᱟᱲᱟ ᱟᱠᱟᱜᱼᱟ ᱥᱮ ᱵᱟᱝᱟ ᱚᱱᱟᱫᱚ ᱟᱹᱞᱤᱧ ᱵᱟᱹᱞᱤᱧ ᱞᱟᱹᱭ ᱫᱟᱲᱮᱭᱟᱜ ᱠᱟᱱᱟ᱾ ᱠᱤᱱᱛᱩ ᱚᱱᱟ ᱡᱚᱢ ᱵᱤᱱ ᱚᱱᱟ ᱡᱚᱢ ᱵᱤᱱ ᱟᱹᱰᱤ ᱱᱟᱯᱟᱭ ᱵᱤᱱ ᱟᱹᱰᱤ ᱡᱩᱛ ᱵᱤᱱ ᱵᱩᱡᱷᱟᱹᱣᱼᱟ ᱟᱨ ᱱᱚᱜᱼᱚᱭ ᱱᱮᱜ ᱱᱤᱭᱟᱹ ᱥᱤᱡᱤᱱ ᱨᱮᱜᱮ ᱦᱟᱜ ᱡᱟᱦᱟᱸ ᱠᱷᱤᱡᱩᱨ ᱵᱟᱝ ᱵᱤᱞᱤᱜ ᱠᱟᱱ ᱛᱟᱵᱚᱱᱟ ᱦᱮᱸ ᱥᱮ ᱠᱷᱤᱡᱩᱨ ᱵᱤᱞᱤ ᱠᱚᱦᱚᱸ ᱟᱹᱰᱤ ᱪᱚᱨᱚᱠ ᱜᱮ ᱵᱩᱡᱷᱟᱹᱜ ᱜᱮᱭᱟ᱾ ᱟᱫᱚ ᱦᱟᱸᱜ ᱟᱵᱚ ᱢᱟᱱᱮ ᱱᱚᱝᱠᱟ ᱛᱚ ᱟᱵᱚ ᱦᱟᱲᱟᱢ ᱦᱟᱯᱲᱟᱢ ᱠᱚᱡᱟ ᱟᱵᱚ ᱦᱟᱲᱟᱢ ᱠᱚᱠᱚ ᱞᱟᱹᱭ ᱟᱜᱩ ᱠᱟᱜᱼᱟ ᱡᱮ ᱱᱚᱣᱟ ᱠᱚ ᱡᱚᱢ ᱞᱮᱠᱷᱟᱱ ᱫᱚ ᱟᱹᱰᱤ ᱦᱚᱲᱢᱚ ᱠᱚ ᱱᱟᱯᱼᱼ ᱱᱟᱯᱟᱭ ᱜᱮᱥᱮ ᱵᱟᱝ ᱵᱟᱹᱲᱤᱡᱚᱜ ᱛᱟᱵᱚᱱᱟ ᱟᱨᱚ ᱚᱱᱠᱟᱜᱮ ᱡᱩᱫᱤ ᱱᱚᱝᱠᱟᱱᱟᱜ ᱵᱮᱥ ᱵᱮᱥᱟᱜ ᱵᱚᱱ ᱡᱚᱢᱟ ᱵᱮᱥ ᱵᱮᱥᱟᱜ ᱵᱚᱱ ᱡᱚᱢᱟ ᱛᱚ ᱟᱫᱚ ᱦᱟᱸᱜ ᱟᱵᱚ ᱥᱟᱱᱛᱟᱲ ᱢᱟ ᱚᱱᱠᱟ ᱵᱟᱝ ᱥᱟᱦᱟᱣ ᱵᱚᱱᱟ ᱛᱚ ᱟᱫᱚ ᱱᱚᱝᱠᱟ ᱜᱮ ᱨᱳᱜᱽ ᱟᱡᱟᱨ ᱠᱚ ᱧᱟᱢ ᱠᱚᱣᱟ ᱪᱚᱨᱚᱠᱽ ᱟᱡᱟᱨ ᱧᱟᱢ ᱞᱮᱠᱷᱟᱱ ᱟᱨ ᱟᱵᱚᱣᱟᱜ ᱨᱟᱱ ᱫᱚ ᱮᱸ ᱩᱱᱫᱤᱱ ᱫᱚ ᱥᱮ ᱞᱟᱦᱟ ᱛᱮᱫᱚ ᱛᱟᱦᱮᱸ ᱠᱟᱱᱟ᱾ ᱵᱤᱨ ᱠᱚᱨᱮᱱᱟᱜ ᱚᱱᱟ ᱨᱮᱦᱮᱫ ᱠᱚᱜᱮ ᱦᱮᱸ ᱥᱮ, ᱟᱹᱰᱤᱜᱟᱱ ᱨᱮᱦᱮᱫ᱾ ᱟᱵᱚ ᱫᱚ ᱞᱟᱹᱭ ᱞᱮᱠᱷᱟᱱ ᱫᱚ ᱫᱟᱨᱮ ᱜᱮᱛᱟᱵᱚᱱ ᱨᱟᱱ ᱫᱟᱨᱮ ᱨᱮᱱᱟᱜ ᱪᱷᱟᱞ ᱜᱮᱛᱟᱵᱚᱱ ᱨᱟᱱ ᱫᱟᱨᱮ ᱨᱮᱱᱟᱜ ᱨᱮᱦᱮᱫ ᱜᱮᱼᱼ ᱛᱟᱵᱚᱱ ᱨᱟᱱ ᱦᱮᱸᱥᱮ᱾
ᱦᱳᱭ ᱦᱳᱭ᱾
ᱚᱱᱠᱟ ᱜᱮ ᱟᱹᱰᱤ ᱜᱟᱱ ᱟᱵᱚ ᱫᱚ ᱚᱱᱟ ᱵᱤᱨ ᱨᱮᱜᱮ ᱟᱹᱰᱤ ᱜᱟᱱ ᱟᱵᱚ ᱫᱚ ᱨᱟᱱ ᱛᱟᱵᱚᱱ ᱾ ᱦᱮᱸᱥᱮ? ᱚᱱᱟ ᱵᱤᱨ ᱠᱚ ᱨᱮᱱᱟᱜ ᱨᱟᱱ᱾ ᱛᱮᱜᱮ ᱵᱚᱱ ᱵᱮᱥᱚᱜ ᱜᱮᱭᱟ ᱚᱱᱠᱟ ᱜᱮ᱾ ᱛᱚ ᱟᱵᱚ ᱱᱚᱣᱟ ᱥᱟᱱᱛᱟᱲ ᱥᱚᱢᱟᱡᱽ ᱨᱮᱢᱟ ᱧᱮᱞ ᱠᱮᱜᱼᱟ ᱠᱚ ᱵᱟᱝ ᱚᱱᱟ ᱫᱟᱨᱮ ᱨᱮᱦᱮᱫ ᱥᱮ ᱫᱟᱨᱮ ᱪᱷᱟᱞ ᱠᱚᱛᱮ ᱦᱚᱸ ᱨᱟᱱ ᱜᱟᱱᱚᱜ ᱠᱟᱱᱟ᱾ ᱦᱮᱸᱥᱮ?
ᱦᱳᱭ᱾
ᱟᱫᱚ ᱚᱱᱠᱟ ᱚᱱᱠᱟ ᱛᱮᱜᱮ ᱟᱵᱚ ᱥᱟᱱᱛᱟᱲ ᱥᱚᱢᱟᱡᱽ ᱨᱮᱫᱚ ᱵᱟᱹᱭ ᱵᱟᱹᱭᱛᱮ ᱚᱡᱷᱟ ᱠᱚ ᱩᱰᱩᱠ ᱮᱱᱟ᱾ ᱚᱡᱷᱟ ᱵᱟᱝᱢᱟ ᱡᱟᱦᱟᱸᱭ ᱵᱚᱱ ᱞᱟᱹᱭᱟ ᱠᱟᱱᱟ ᱚᱡᱷᱟ, ᱦᱳᱭ ᱩᱱᱠᱩ ᱦᱚᱸ ᱵᱟᱹᱭ ᱵᱟᱹᱭᱛᱮᱼᱼ ᱠᱚ ᱥᱟᱵ ᱧᱟᱢ ᱠᱮᱜᱼᱟ ᱡᱮ ᱵᱚᱦᱚᱜ ᱦᱟᱹᱥᱩ ᱥᱮ ᱞᱟᱡ ᱦᱟᱹᱥᱩ ᱨᱟᱱ ᱥᱮ ᱵᱟᱡᱟᱣ ᱨᱟᱱ ᱫᱚᱼᱼ ᱚᱠᱟ ᱨᱮᱦᱮᱫ, ᱥᱮ ᱚᱠᱟ ᱪᱷᱟᱞ, ᱛᱮᱢ ᱚᱠᱟ ᱡᱷᱟᱞ ᱨᱮᱱᱟᱜ ᱫᱟᱜ ᱮᱢ ᱧᱩ ᱪᱚ ᱞᱮᱠᱷᱟᱱ ᱵᱚᱦᱚᱜ ᱦᱟᱹᱥᱩ ᱪᱟᱵᱟᱜ ᱛᱟᱭᱟ, ᱥᱮ ᱞᱟᱡ ᱦᱟᱹᱥᱩ ᱪᱟᱵᱟᱜ ᱛᱟᱭᱟ᱾ ᱢᱟᱱᱮ ᱚᱠᱟ ᱨᱮᱦᱮᱫ ᱨᱤᱫ ᱠᱟᱛᱮᱢ ᱞᱟᱜᱟᱣᱟᱭ ᱠᱷᱟᱱ ᱚᱱᱟ ᱵᱟᱡᱟᱣ ᱨᱚᱦᱚᱲᱚᱜ ᱛᱟᱭᱟ᱾ ᱢᱟᱱᱮ ᱚᱝᱠᱟᱱ ᱵᱮᱯᱟᱨ᱾ ᱟᱫᱚ ᱠᱚ ᱵᱟᱲᱟᱭ ᱧᱟᱢ ᱠᱮᱜ ᱠᱷᱟᱱ ᱟᱫᱚ ᱚᱱᱠᱟ ᱜᱮ ᱢᱤᱢᱤᱫ ᱦᱚᱲ ᱫᱚ ᱚᱡᱷᱟ ᱠᱚᱦᱚᱸ ᱠᱚ ᱵᱮᱱᱟᱣ ᱮᱱᱟ ᱾ ᱟᱵᱚ ᱥᱟᱱᱛᱟᱲ ᱥᱚᱢᱟᱡᱽ ᱨᱮ ᱦᱮᱸᱥᱮ, ᱟᱫᱚ ᱜᱚᱝᱠᱮ ᱚᱱᱠᱟ ᱟᱹᱵᱤᱱ ᱫᱚ ᱵᱤᱨ ᱥᱮᱸᱫᱽᱨᱟ ᱠᱚᱫᱚ ᱵᱤᱱ ᱨᱟᱹᱥᱠᱟᱹᱜ ᱜᱮᱭᱟ ᱥᱮ ᱵᱟᱵᱤᱱ ᱨᱟᱹᱥᱠᱟᱹᱜ ᱜᱮᱭᱟ?
ᱦᱮᱸ, ᱜᱚᱝᱠᱮ ᱨᱟᱹᱥᱠᱟᱹ ᱜᱮ ᱾ ᱛᱚ ᱜᱚᱝᱠᱮ ᱚᱱᱟ ᱡᱚᱢ ᱵᱟᱨᱮᱛᱮ ᱱᱟᱥᱮᱱᱟᱹᱧ ᱞᱟᱹᱭ ᱞᱮᱜᱮ ᱾
ᱦᱮᱸ ᱦᱮᱸ ᱜᱚᱝᱠᱮ ᱾
ᱟᱵᱚ ᱯᱟᱹᱦᱤᱞ ᱦᱚᱲ, ᱯᱟᱹᱦᱤᱞ ᱦᱚᱲ ᱡᱚᱠᱷᱚᱱ ᱵᱤᱨ ᱨᱮᱠᱚ ᱛᱟᱦᱮᱱ ᱠᱟᱱ ᱛᱟᱦᱮᱸᱫ ᱥᱮ ᱵᱤᱨ ᱜᱮᱛᱟ ᱠᱚ ᱛᱟᱦᱮᱸ ᱠᱟᱱ ᱛᱮᱠᱚ ᱴᱷᱟᱶ ᱚᱲᱟᱜ ᱦᱮᱸ ᱥᱮ, ᱛᱚᱠᱷᱚᱱ ᱫᱚ ᱦᱟᱸᱜ ᱩᱱᱠᱩ ᱫᱚ ᱵᱤᱨ ᱨᱮᱱᱟᱜ ᱡᱚᱢᱟᱜ ᱛᱮᱜᱮ ᱠᱚ ᱛᱟᱦᱮᱱ ᱜᱮᱛᱮ ᱾
ᱟᱸᱦ ᱾
ᱦᱮᱸᱥᱮ ᱡᱚᱢ ᱠᱟᱛᱮ ᱠᱚ ᱛᱟᱦᱮᱱ ᱜᱮᱛᱮ ᱟᱨ ᱩᱱᱠᱩ ᱦᱚᱸ ᱚᱱᱟ ᱡᱚ ᱵᱮᱞᱮ ᱠᱚ ᱫᱟᱨᱮ ᱱᱟᱹᱲᱤ ᱠᱚ ᱚᱱᱟ ᱥᱟᱠᱟᱢ ᱠᱚ ᱱᱚᱝᱠᱟᱱ ᱵᱷᱮᱡᱽ ᱢᱟᱱᱮ ᱱᱚᱝᱠᱟᱱᱟᱜ ᱡᱚᱢᱟᱜ ᱜᱮᱠᱚ ᱡᱚᱢ ᱜᱮ ᱛᱟᱦᱮᱸᱜ ᱦᱮᱸᱥᱮ ᱾
ᱦᱮᱸ ᱾
ᱫᱤᱭᱮ ᱚᱱᱟ ᱡᱚᱢᱟᱜ ᱡᱚᱢ ᱠᱟᱛᱮ ᱜᱮᱠᱩ ᱛᱟᱦᱮᱱ ᱜᱮᱛᱮ ᱛᱟᱨᱯᱚᱨᱮ ᱱᱩᱠᱩ ᱢᱟᱹᱱᱢᱤ ᱠᱚ ᱟᱫᱚ ᱟᱥᱛᱮ ᱟᱥᱛᱮ ᱠᱚ ᱵᱩᱡᱷᱟᱹᱣ ᱧᱟᱢ ᱠᱮᱫᱟ, ᱡᱮ ᱱᱚᱣᱟ ᱠᱚᱵᱚᱱ ᱡᱚᱢ ᱫᱟ ᱫᱤᱭᱮ ᱚᱱᱠᱟ ᱡᱚᱢ ᱡᱚᱢᱛᱮ ᱡᱚᱢ ᱡᱚᱢᱛᱮ ᱢᱤᱫ ᱫᱤᱱ ᱫᱚᱦᱚ ᱡᱤᱭᱟᱹᱞᱤ ᱠᱚ ᱜᱚᱡ ᱠᱮᱫᱮᱭᱟ, ᱢᱤᱫ ᱡᱤᱭᱟᱹᱞᱤ ᱜᱚᱡ ᱠᱟᱛᱮ ᱩᱱᱤᱭᱟᱜ ᱡᱤᱞ ᱦᱚᱸ ᱨᱟᱯᱟᱜ ᱠᱟᱛᱮᱫ ᱠᱚ ᱡᱚᱢ ᱠᱮᱫᱟ ᱾ ᱟᱫᱚ ᱛᱚᱠᱷᱚᱱ ᱩᱱᱤᱭᱟᱜ ᱡᱤᱞ ᱡᱚᱢ ᱡᱚᱢ ᱛᱮ ᱟᱫᱚ ᱩᱱᱠᱩ ᱛᱚᱠᱷᱚᱱ ᱠᱚ ᱡᱚᱢ ᱠᱮᱫᱟ ᱱᱚᱣᱟ ᱨᱮᱱᱟᱜ ᱫᱚ ᱟᱹᱰᱤ ᱥᱮᱵᱮᱞ ᱡᱚᱢ ᱟᱫᱚ ᱛᱚᱠᱷᱚᱱ ᱠᱷᱚᱱ ᱩᱱᱠᱩ ᱫᱚ ᱟᱫᱚ ᱡᱮᱞ ᱡᱚᱢ ᱠᱚ ᱟᱨᱟᱢᱵᱚ ᱠᱮᱫᱟ, ᱦᱮᱸᱥᱮ ᱵᱟᱠᱷᱟᱱ ᱞᱟᱦᱟᱛᱮ ᱛᱮᱫᱚ ᱚᱱᱠᱟ ᱫᱚ ᱡᱤᱞ ᱡᱚᱢ ᱫᱚ ᱵᱟᱝᱠᱚ ᱡᱚᱢᱮᱫ ᱛᱟᱦᱮᱸᱫ, ᱱᱚᱝᱠᱟ ᱜᱮ ᱵᱤᱨ ᱨᱮᱱᱟᱜ ᱡᱚ ᱵᱮᱞᱮ ᱠᱚ ᱛᱟᱯᱚᱨᱮ ᱥᱟᱠᱟᱢ ᱠᱚ ᱟᱲᱟᱜ ᱠᱚ ᱮᱭ ᱥᱚᱵ ᱡᱤᱱᱤᱥ ᱢᱟᱱᱮ ᱱᱚᱣᱟ ᱡᱤᱱᱤᱥ ᱠᱚ ᱡᱚᱢᱮᱫ ᱛᱟᱦᱮᱸᱫ ᱾
ᱦᱳᱭ ᱦᱳᱭ ᱾
ᱱᱮᱛᱟᱨ ᱫᱚ ᱦᱟᱸᱜ ᱟᱹᱰᱤ ᱜᱮ ᱮᱸ ᱞᱟᱦᱟᱛᱮ ᱠᱷᱚᱱ ᱫᱚ ᱟᱹᱰᱤ ᱩᱛᱱᱟᱹᱣ ᱠᱟᱱᱟ ᱾ ᱦᱮᱸᱥᱮ, ᱱᱮᱛᱟᱨ ᱫᱚ ᱥᱚᱵᱽᱡᱤ ᱠᱚᱠᱚ ᱪᱟᱥᱫᱟ ᱚᱱᱟ ᱠᱚᱜᱮ ᱡᱚᱢ ᱦᱩᱭᱩᱜ ᱠᱟᱱᱟ ᱾ ᱚᱱᱮ ᱵᱤᱨ ᱠᱷᱚᱱ ᱫᱚ ᱡᱟᱦᱟᱸᱭ ᱟᱛᱳ ᱫᱤᱥᱚᱢ ᱨᱮᱱ ᱦᱚᱲ ᱩᱱᱠᱩ ᱜᱤ ᱦᱟᱸᱜ ᱵᱤᱨ ᱠᱷᱚᱱ ᱡᱚᱢᱟᱜ ᱠᱚᱠᱚ, ᱟᱹᱜᱩᱭᱟ ᱟᱨᱠᱚ ᱡᱚᱢ ᱜᱮᱭᱟ ᱾ ᱡᱮᱢᱚᱱ ᱵᱤᱨ ᱨᱮ ᱚᱢᱚᱱᱚᱜ ᱯᱩᱴᱠᱟᱹ, ᱩᱫᱽ ᱾
ᱦᱮᱸ, ᱦᱳᱭ ᱦᱳᱭ ᱾
ᱦᱚᱸᱜᱼᱚ ᱱᱚᱣᱟ ᱡᱤᱱᱤᱥ ᱠᱚ ᱾ ᱟᱨ ᱟᱲᱟᱜ ᱠᱚ ᱠᱟᱱᱛᱷᱟ ᱟᱲᱟᱜ ᱠᱚ, ᱟᱨᱦᱚᱸ ᱮᱢᱟᱱ ᱮᱢᱟᱱ ᱟᱲᱟᱜ ᱠᱚ, ᱡᱟᱦᱟᱸ ᱟᱲᱟᱜ ᱠᱚ ᱢᱮᱱᱟᱜᱼᱟ ᱥᱤᱫ ᱠᱟᱛᱮᱫ ᱠᱚ ᱟᱹᱜᱩᱭᱟ ᱵᱤᱨ ᱠᱷᱚᱱ ᱛᱚ ᱱᱚᱜᱼᱚ ᱱᱚᱣᱟ ᱠᱚ ᱡᱚᱢ ᱠᱟᱛᱮ ᱠᱟᱛᱮ ᱜᱮ ᱵᱚᱱ ᱛᱟᱦᱮᱱ ᱠᱟᱱ ᱛᱟᱦᱮᱸᱫ ᱛᱚ ᱱᱮᱛᱟᱨ ᱫᱚ ᱦᱟᱸᱜ ᱪᱟᱥ ᱵᱟᱥ ᱦᱩᱭᱩᱜ ᱠᱟᱱᱟ ᱠᱟᱱᱟ ᱡᱷᱚᱛᱚ ᱟᱫᱚ ᱫᱚᱠᱟᱱ ᱨᱮᱜᱮ ᱠᱚ ᱠᱤᱨᱤᱧ ᱮᱫᱟ᱾ ᱦᱮᱸ ᱥᱮ ᱟᱨ ᱡᱟᱦᱟᱸᱭ ᱫᱚ ᱟᱹᱛᱩ ᱫᱤᱥᱚᱢ ᱨᱮᱱ ᱦᱚᱲ ᱩᱱᱠᱩ ᱫᱚ ᱦᱟᱸᱜ ᱯᱟᱹᱦᱤᱞ ᱡᱚᱢᱟᱜ ᱜᱮ ᱟᱹᱰᱤ ᱱᱟᱯᱟᱭ ᱠᱚ ᱵᱩᱡᱷᱟᱹᱣ ᱜᱮᱭᱟ ᱛᱚ ᱚᱠᱟ ᱴᱟᱭᱤᱢ ᱦᱟᱸᱜ ᱚᱠᱛᱚ ᱠᱚ ᱧᱟᱢ ᱜᱮᱭᱟ ᱚᱠᱟ ᱡᱚᱠᱷᱚᱱ ᱚᱠᱛᱚ ᱠᱚ ᱧᱟᱢᱟ ᱚᱱᱟ ᱡᱚᱠᱷᱚᱱ ᱫᱚ ᱦᱟᱸᱜ ᱵᱤᱨ ᱥᱮᱫ ᱫᱟᱬᱟᱱ ᱠᱚ ᱪᱟᱞᱟᱜᱼᱟ ᱟᱫᱚ ᱵᱤᱨ ᱥᱮᱫ ᱠᱷᱚᱱ ᱜᱮ ᱦᱟᱸᱜ ᱚᱱᱟ ᱡᱚᱢᱟᱜ ᱵᱟᱨᱮ ᱛᱮᱫᱚ ᱠᱚ ᱥᱤᱫ ᱟᱹᱜᱩᱭᱟ ᱦᱮᱸ ᱥᱮ ᱾
ᱦᱳᱭ ᱦᱳᱭ ᱾
ᱛᱚ ᱚᱱᱟ ᱥᱤᱫ ᱟᱹᱜᱩ ᱠᱟᱛᱮᱜ ᱚᱱᱟ ᱜᱮᱠᱚ ᱡᱚᱢᱟ ᱟᱨᱦᱚᱸ ᱡᱩᱫᱤ ᱚᱱ ᱚᱱᱠᱟᱱ ᱚᱠᱛᱚ ᱠᱚ ᱧᱟᱢ ᱤᱫᱤᱭᱟ ᱚᱱᱠᱟ ᱜᱮᱠᱚ ᱮᱸ ᱡᱚᱢᱟᱜ ᱠᱚᱠᱚ ᱯᱟᱸᱡᱟ ᱟᱹᱜᱩᱭᱟ ᱟᱨ ᱠᱚ ᱡᱚᱢ ᱟ ᱦᱮᱸ ᱥᱮ ᱾ ᱛᱚ ᱥᱮᱸᱫᱽᱨᱟ ᱵᱟᱨᱮ ᱫᱚ ᱜᱚᱢᱠᱮ, ᱥᱮᱸᱫᱽᱨᱟ ᱫᱚ ᱟᱹᱰᱤ ᱨᱟᱹᱥᱠᱟᱹ ᱜᱮ ᱵᱩᱡᱷᱟᱹᱜᱼᱟ ᱟᱨ ᱥᱮᱸᱫᱽᱨᱟ ᱫᱚ ᱦᱟᱸᱜ ᱟᱞᱮ ᱱᱚᱛᱮ ᱫᱚ ᱱᱚᱣᱟ ᱯᱩᱥ ᱵᱚᱸᱜᱟ ᱦᱤᱞᱚᱜ ᱚᱱᱟ ᱡᱮ ᱫᱤᱱ ᱟᱵᱚ ᱥᱟᱠᱨᱟᱛ ᱦᱮᱸᱥᱮ
ᱦᱮᱸ
ᱚᱱᱟ ᱥᱟᱠᱨᱟᱛ ᱫᱚ ᱦᱟᱸᱜ ᱯᱟᱨᱚᱢ ᱠᱟᱛᱮᱜ ᱠᱤᱪᱷᱩ ᱫᱤᱱ ᱯᱚᱨ ᱦᱟᱸᱜ ᱟᱞᱮ ᱚᱸᱰᱮ ᱠᱷᱚᱱ ᱫᱚ ᱥᱮᱸᱫᱽᱨᱟ ᱠᱚ ᱪᱟᱞᱟᱜ-ᱟ ᱦᱮᱸ ᱥᱮ᱾
ᱦᱩᱸ
ᱢᱟᱱᱮ ᱥᱟᱠᱨᱟᱛ ᱯᱟᱨᱚᱢ ᱠᱟᱛᱮᱫ ᱠᱤᱪᱷᱩ ᱫᱤᱱ ᱯᱚᱨ ᱜᱮ ᱦᱟᱸᱜ ᱟᱫᱚ ᱠᱤᱪᱷᱩ ᱫᱤᱱ ᱯᱚᱨᱮ ᱛᱮᱠᱚ ᱪᱟᱞᱟᱜᱼᱟ ᱥᱮᱸᱫᱽᱨᱟ, ᱚᱱᱟ ᱥᱮᱸᱫᱽᱨᱟ ᱨᱮᱜᱮ ᱦᱟᱸᱜ ᱢᱤᱫ ᱡᱚᱠᱷᱟᱧ ᱪᱟᱞᱟᱣ ᱞᱮᱱᱟ, ᱛᱚ ᱚᱱᱟ ᱥᱮᱸᱫᱽᱨᱟ ᱨᱮ ᱪᱟᱞᱟᱣ ᱠᱟᱛᱮ ᱦᱟᱸᱜ ᱥᱩᱠᱨᱤ ᱛᱩᱞᱳᱭ ᱨᱩᱱᱰᱟ. ᱪᱮᱢᱮᱧ, ᱥᱚᱜᱚᱜ ᱛᱚᱨᱦᱚᱫ ᱛᱟᱨ ᱯᱚᱨᱮ ᱮᱢᱟᱱ ᱮᱢᱟᱱ᱾ ᱡᱟᱦᱟᱸ ᱛᱤᱱᱟᱹᱜ ᱡᱤᱭᱟᱹᱞᱤ ᱠᱚ ᱢᱮᱱᱟᱜ ᱠᱚᱣᱟ ᱡᱟᱦᱟᱸᱭ ᱫᱚ ᱜᱚᱡ ᱜᱟᱱᱚᱜᱼᱟ ᱚᱱᱠᱟᱱ ᱡᱤᱭᱟᱹᱞᱤ ᱠᱚᱞᱮ ᱜᱚᱡᱽ ᱟᱜᱩᱭᱮᱫ ᱠᱚ ᱛᱟᱦᱮᱡ᱾ ᱦᱮᱸ ᱥᱮ ᱛᱚ ᱚᱱᱟ ᱥᱮᱸᱫᱽᱨᱟ ᱨᱮ, ᱢᱤᱫᱴᱟᱝ ᱨᱟᱹᱥᱠᱟ.